ᱩᱸ, ᱦᱮᱞᱳ ᱡᱚᱦᱟᱨ ᱜᱮ ᱜᱚᱢᱠᱮ ᱾
ᱡᱚᱦᱟᱨ ᱡᱚᱦᱟᱨ ᱾
ᱦᱩᱸ ᱾
ᱦᱮᱸ ᱛᱟᱦᱚᱞᱮ ᱪᱮᱫ ᱠᱚᱢ ᱪᱤᱠᱟᱹ ᱵᱟᱲᱟᱭᱮᱫᱟ ᱱᱤᱭᱟᱹ ᱜᱷᱟᱹᱲᱤᱡ ᱫᱚ?
ᱦᱚᱭ ᱱᱤᱭᱟᱹ ᱜᱷᱟᱹᱲᱤᱡ ᱫᱚ ᱡᱚᱢ ᱵᱟᱲᱟ ᱠᱟᱛᱮ ᱦᱚᱸᱜ-ᱚᱭ ᱡᱤᱨᱟᱹᱣ ᱵᱟᱲᱟ ᱦᱩᱭᱩᱜ ᱠᱟᱱᱟ ᱜᱚᱢᱠᱮ ᱾ ᱟᱢ ᱜᱮ ᱦᱟᱸᱜ ᱜᱚᱝ ᱠᱮ ᱪᱮᱫ ᱠᱚᱢ ᱪᱤᱠᱟᱹᱭᱫᱟ? ᱡᱚᱢ ᱵᱟᱲᱟ ᱠᱚ ᱦᱩᱭ ᱮᱱᱟ ᱥᱮ ᱵᱟᱝ?
ᱦᱮᱸ ᱦᱮᱸ ᱡᱚᱢ ᱵᱟᱲᱟ ᱠᱟᱛᱮᱜ ᱜᱮ ᱡᱤᱨᱟᱹᱣ ᱵᱟᱲᱟ ᱦᱩᱭ ᱠᱟᱱᱟ ᱾ ᱚᱱᱠᱟ ᱞᱮᱠᱟ ᱡᱟᱹᱯᱤᱫ ᱠᱚᱦᱚᱸ ᱵᱟᱝ ᱥᱟᱱᱟ ᱠᱟᱱᱟ ᱾ ᱛᱟᱦᱚᱞᱮ ᱱᱚᱝᱠᱟ ᱜᱟᱞᱢᱟᱨᱟᱣ ᱠᱟᱹᱢᱤ ᱠᱚ ᱡᱚᱠᱷᱚᱱ ᱢᱮᱱᱟᱜ ᱛᱟᱵᱚᱱᱟ ᱛᱚ ᱠᱚᱨᱟᱣ ᱵᱟᱲᱟ ᱠᱟᱛᱮ, ᱟᱨ ᱛᱤᱦᱤᱧ ᱢᱟ ᱜᱚᱝᱠᱮ ᱚᱱᱠᱟ ᱞᱮᱠᱟ ᱡᱟᱦᱟ ᱵᱤᱥᱥᱚᱠᱟᱯ ᱦᱩᱭᱩᱜ ᱠᱟᱱᱟ ᱛᱤᱦᱤᱧ ᱢᱟ ᱦᱟᱸᱜ ᱢᱮᱪ ᱢᱮᱱᱟᱜ ᱟᱠᱟᱜᱼᱟ, ᱛᱚ ᱟᱵᱤᱱ ᱫᱚ ᱚᱱᱟ ᱯᱷᱩᱴᱵᱚᱞ ᱢᱮᱪ ᱠᱚᱵᱤᱱ ᱧᱮᱞ ᱵᱟᱲᱟᱭᱮᱫᱟ ᱥᱮ ᱵᱟᱝ?
ᱵᱟᱝᱟ ᱜᱚᱢᱠᱮ ᱦᱟᱸᱜ ᱤᱧᱫᱚ ᱦᱟᱸᱜ ᱵᱟᱹᱧ ᱧᱮᱞ ᱮᱜᱼᱟ ᱠᱟᱨᱚᱱ ᱱᱚᱣᱟ ᱡᱟᱭᱜᱟ ᱨᱮ ᱡᱟᱦᱟᱸᱧ ᱛᱟᱦᱮᱱ ᱠᱟᱱᱟ ᱦᱟᱸᱜ ᱱᱮᱴᱚᱣᱟᱨᱠ ᱯᱨᱚᱵᱞᱮᱢ ᱟᱹᱰᱤᱴᱟᱜ ᱜᱮ ᱦᱳᱭᱳᱜᱼᱟ ᱟᱫᱚ ᱦᱟᱸᱜ ᱯᱷᱟᱭᱤᱵ ᱡᱤ ᱦᱚᱸ ᱵᱟᱝ ᱪᱟᱹᱞᱩᱜ ᱛᱟᱦᱮᱱᱟ ᱱᱚᱣᱟ ᱡᱟᱭᱜᱟ ᱨᱮ। ᱛᱚ ᱚᱱᱟ ᱠᱷᱟᱹᱛᱤᱨ ᱜᱮ ᱵᱟᱹᱧ ᱧᱮᱞ ᱛᱟᱦᱮᱱᱟ ᱵᱮᱥᱤ ᱾ ᱟᱫᱚ ᱦᱟᱸᱜ ᱡᱟ ᱩᱰᱟᱹᱝ ᱨᱤᱞᱥ ᱠᱚᱨᱮ ᱦᱤᱡᱩᱜᱼᱟ ᱚᱠᱚᱭ ᱡᱤᱛᱟᱹᱣ ᱦᱮᱱᱟᱭ ᱚᱱᱟ ᱠᱚᱜᱤᱧ ᱧᱮᱞᱟ ᱾ ᱟᱨ ᱱᱚᱝᱠᱟ ᱦᱚᱭᱛᱚ ᱵᱟᱹᱧ ᱧᱮᱞ ᱛᱟᱦᱮᱱ ᱜᱮᱭᱟ। ᱟᱫᱚ ᱦᱟᱸᱜ ᱚᱲᱟᱜ ᱨᱮ ᱛᱟᱦᱮᱱ ᱥᱚᱢᱚᱭ ᱜᱮ ᱦᱟᱸᱜ ᱤᱧ ᱧᱮᱞ ᱟᱠᱟᱫ ᱛᱟᱦᱮᱱ ᱜᱮᱭᱟ। ᱯᱳᱭᱞᱳ ᱯᱳᱭᱞᱳ ᱡᱟᱦᱟᱸ ᱜᱮᱢ ᱠᱚ ᱦᱩᱭᱱᱟ।
ᱟᱪᱪᱷᱟ ᱱᱚᱜᱼᱚᱭ ᱦᱟᱸᱜ ᱠᱤ ᱢᱮᱱᱟᱜ ᱠᱟᱜᱼᱟ। ᱟᱨ
ᱟᱪᱪᱷᱟ ᱜᱚᱝᱠᱮ ᱛᱟᱦᱟᱞᱮ, ᱠᱷᱮᱞ ᱨᱮᱫᱚ ᱤᱱᱴᱟᱨᱮᱥᱴ ᱫᱚ ᱢᱮᱱᱟᱜ ᱢᱮᱭᱟ ᱥᱮ ᱵᱟᱝᱟ?
ᱦᱳᱭ ᱦᱳᱭ। ᱤᱧ ᱫᱚ ᱠᱷᱮᱞ ᱠᱚᱨᱮ ᱤᱱᱴᱟᱨᱮᱥᱴ ᱫᱚ ᱢᱮᱱᱟᱜ ᱟᱠᱟᱫ ᱛᱤᱧᱟᱹ ᱟᱹᱰᱤ ᱵᱟᱹᱲᱛᱤ ᱜᱮ। ᱦᱮᱸ ᱢᱟᱯᱷᱟ ᱞᱮᱠᱟ। ᱯᱷᱩᱴᱵᱚᱞ ᱠᱷᱮᱞ ᱛᱟᱨᱯᱚᱨᱮ ᱵᱷᱤᱵᱚᱞ ᱠᱷᱮᱞ ᱦᱩᱭᱱᱟ। ᱠᱷᱮᱞ ᱠᱚᱫᱚ ᱢᱚᱱ ᱛᱮ ᱫᱚ ᱠᱩᱥᱟᱜ ᱜᱮᱭᱟ ᱦᱳᱭ ᱥᱮ᱾ ᱟᱨ ᱟᱢ ᱫᱚ ᱛᱟᱦᱚᱞᱮ ᱜᱚᱝᱠᱮ ᱟᱢ ᱚᱠᱟ ᱞᱮᱠᱟ ᱪᱮᱫ ᱠᱚ ᱠᱷᱮᱞᱚᱸᱰ ᱮᱢ ᱠᱩᱥᱤᱭᱟᱜᱼᱟ?
ᱦᱮᱸ, ᱠᱷᱮᱞᱳᱰ ᱞᱟᱹᱭ ᱛᱮ ᱠᱷᱟᱱ ᱫᱚ ᱢᱟᱲᱟᱝ ᱛᱮᱫᱚ, ᱦᱩᱰᱤᱧ ᱚᱠᱛᱚ ᱟᱥᱨᱚᱢ ᱦᱳᱥᱴᱮᱞ ᱨᱮ ᱠᱷᱮᱞᱳᱰ ᱛᱟᱦᱮᱱ ᱥᱚᱢᱚᱭ, ᱥᱟᱶᱛᱮ ᱦᱳᱥᱴᱮᱞ ᱞᱟᱭᱤᱯᱷ ᱨᱮ ᱟᱨ ᱠᱷᱮᱞ ᱟᱠᱟᱱ ᱜᱤᱭᱟᱹᱧ ᱱᱚᱝᱠᱟ ᱯᱷᱩᱴᱵᱚᱞ ᱠᱚᱫᱚ ᱦᱟᱸᱜ᱾ ᱟᱹᱰᱤ ᱜᱮ ᱟᱨ ᱱᱚᱝᱠᱟ ᱫᱟᱹᱲ ᱵᱟᱲᱟ ᱠᱚᱦᱚᱸ ᱟᱹᱰᱤ ᱜᱤᱧ ᱫᱟᱹᱲᱟᱜ ᱠᱟᱱ ᱛᱟᱦᱮᱱ ᱜᱮᱭᱟ, ᱱᱚᱝᱠᱟ ᱯᱳᱨᱴᱥ ᱨᱮᱫᱚ ᱵᱟᱹᱧ ᱦᱟᱛᱟᱣ ᱟᱠᱟᱫ ᱨᱮᱦᱚᱸ, ᱱᱤᱡᱮ ᱯᱷᱤᱴᱱᱮᱥ ᱛᱟᱦᱮᱱ ᱞᱟᱹᱜᱤᱫ ᱛᱮ ᱟᱨ ᱤᱱᱟᱹ ᱪᱷᱟᱰᱟ ᱦᱟᱜ ᱮᱸᱻ ᱯᱷᱩᱴᱵᱚᱞ ᱢᱟᱧ ᱠᱩᱥᱤᱭᱟᱜ ᱜᱮ ᱥᱟᱶᱛᱮ ᱚᱱᱠᱟ ᱵᱮᱰᱢᱤᱱᱴᱚᱱ ᱠᱚᱦᱚᱸᱧ ᱠᱷᱮᱞ ᱵᱟᱲᱟᱜ ᱜᱮᱭᱟ। ᱟᱨᱠᱤ ᱟᱪᱪᱷᱟ ᱟᱢᱜᱮ ᱜᱚᱝᱠᱮ, ᱪᱮᱫ ᱠᱚᱢ ᱠᱩᱥᱤᱭᱟᱜ ᱛᱟᱦᱮᱱᱟ ᱠᱷᱮᱞᱳᱰ ᱢᱚᱫᱽᱫᱷᱮ ᱨᱮᱫᱚ?
ᱚᱱᱮ ᱞᱟᱹᱭ ᱠᱮᱫ ᱞᱮᱠᱟ ᱤᱧᱤᱧ ᱞᱟᱹᱭ ᱠᱮᱫ ᱞᱮᱠᱟ ᱟᱨ ᱪᱮᱫ ᱜᱳᱞ ᱦᱩᱭᱱᱟ ᱛᱟᱯᱚᱨᱮ ᱚᱱᱠᱟ ᱵᱷᱚᱞᱤᱵᱚᱞ ᱱᱚᱣᱟᱠᱤᱱ ᱜᱮ ᱦᱟᱸᱜ ᱠᱩᱥᱤ ᱫᱚ ᱵᱟᱹᱲᱛᱤᱧ ᱠᱩᱥᱤᱭᱟᱜᱼᱟ, ᱚᱱᱠᱟ ᱠᱟᱛᱮ ᱢᱮᱱ ᱞᱮᱠᱷᱟᱱ ᱢᱟ ᱚᱱᱟ ᱟᱢ ᱢᱮᱱ ᱠᱮᱫ ᱵᱮᱰ ᱢᱤᱱᱴᱚᱱ, ᱛᱟᱯᱚᱨᱮ ᱠᱨᱤᱠᱮᱴ ᱛᱟᱯᱚᱨᱮ ᱠᱟᱵᱟᱰᱤ। ᱟᱨᱚ ᱱᱚᱣᱟ ᱠᱚᱦᱚᱸ ᱠᱷᱮᱞ ᱫᱚ ᱠᱷᱮᱞ ᱵᱟᱲᱟ ᱦᱩᱭ ᱠᱟᱱᱟ, ᱟᱨ ᱚᱱᱠᱟ ᱞᱮᱠᱟ ᱤᱥᱠᱩᱞ ᱞᱟᱭᱤᱯᱷ ᱨᱮᱫᱚ ᱦᱟᱸᱜ ᱥᱯᱳᱨᱴᱥ ᱠᱷᱮᱞᱚᱸᱰ ᱠᱚ ᱦᱩᱭᱩᱜ ᱛᱟᱦᱮᱱᱟ ᱚᱱᱟ ᱠᱚᱨᱮᱜ ᱦᱚᱸ ᱥᱮᱞᱮᱫ ᱵᱟᱲᱟ ᱦᱩᱭᱩᱜ ᱠᱟᱱ ᱛᱟᱦᱮᱱ ᱜᱮᱭᱟ ᱟᱫᱚ ᱱᱤᱡᱮ ᱫᱚᱦᱟᱸᱜ ᱤᱧ ᱫᱚ ᱚᱱᱮ ᱚᱱᱠᱟ ᱞᱮᱠᱟ ᱤᱱᱟᱹᱜ ᱤᱭᱟᱹ ᱫᱚ ᱵᱟᱹᱧ ᱛᱟᱦᱮᱸ ᱠᱟᱱᱟ ᱡᱮ ᱫᱚᱢᱮᱧ ᱫᱟᱲᱮᱭᱟᱜ ᱛᱟᱦᱮᱸᱫ ᱚᱱᱠᱟ ᱫᱚ ᱵᱟᱝ ᱛᱟᱦᱮᱸ ᱠᱟᱱᱟ ᱦᱳᱭ ᱥᱮ, ᱪᱮᱫᱟᱜ ᱵᱟᱝᱢᱟ ᱟᱸᱻ ᱟᱞᱮ ᱤᱧ ᱡᱟᱦᱟᱸ ᱪᱟᱱᱟᱪ ᱜᱤᱧ ᱯᱟᱲᱦᱟᱜ ᱛᱟᱦᱮᱸᱱ ᱥᱮ, ᱟᱞᱮ ᱪᱟᱱᱟᱪ ᱢᱩᱫ ᱨᱮᱫᱚ ᱤᱧ ᱜᱮ ᱦᱟᱸᱜ ᱚᱱᱠᱟ ᱞᱮᱠᱟᱛᱮ, ᱢᱟᱱᱮ ᱡᱷᱚᱛᱚ ᱠᱷᱚᱱ ᱢᱟᱱᱮ ᱠᱟᱹᱴᱤᱡ ᱥᱮ ᱤᱭᱟᱹ ᱧᱚᱜ ᱜᱤᱫᱽᱨᱟᱹ ᱨᱤᱧ ᱛᱟᱦᱮᱸ ᱠᱟᱱᱟ ᱦᱮᱸᱥᱮ᱾ ᱟᱨ ᱢᱟᱹᱡᱷᱤ ᱠᱚᱫᱚ ᱤᱭᱟᱹ ᱞᱟᱹᱴᱩ ᱞᱟᱹᱴᱩ ᱠᱚ ᱛᱟᱦᱮᱸᱜ ᱠᱟᱱᱟ ᱤᱧ ᱠᱷᱚᱱ। ᱥᱟᱶ ᱛᱮᱫᱚ ᱟᱨ ᱪᱤᱠᱟᱹ ᱛᱮᱢ ᱫᱟᱲᱮᱭᱟᱜᱼᱟ ᱚᱱᱠᱟ ᱪᱮᱫ ᱟᱨ ᱦᱩᱭᱩᱜ ᱛᱟᱞᱮᱭᱟ ᱟᱢ ᱫᱚ ᱛᱟᱦᱚᱞᱮ ᱚᱱᱠᱟ ᱞᱮᱠᱟ ᱯᱷᱩᱴᱵᱚᱞ ᱠᱚᱫᱚᱢ ᱠᱷᱮᱞ ᱵᱟᱲᱟᱜ ᱛᱟᱦᱮᱸᱫ ᱥᱮ ᱵᱟᱝ?
ᱦᱩᱸ, ᱠᱷᱮᱞ ᱵᱟᱲᱟᱜ ᱛᱟᱦᱮᱱ ᱜᱤᱧ ᱟᱫᱚ ᱦᱟᱸᱜ ᱱᱟᱦᱟᱜ ᱟᱫᱚ ᱦᱟᱸᱜ ᱟᱯᱟᱛᱚᱛᱚ ᱟᱹᱰᱤ ᱜᱮ ᱵᱟᱹᱧ ᱠᱷᱮᱞ ᱠᱟᱱᱟ ᱠᱟᱨᱚᱱ ᱵᱟᱭᱨᱮ ᱨᱤᱧ ᱛᱟᱦᱮᱱ ᱠᱷᱟᱹᱛᱤᱨ ᱛᱮ᱾ ᱱᱚᱣᱟ ᱡᱟᱭᱜᱟ ᱨᱮ ᱠᱷᱮᱞ ᱴᱟᱸᱰᱤ ᱦᱚᱸ ᱵᱟᱹᱱᱩᱜ-ᱟ, ᱥᱟᱶᱛᱮ ᱚᱱᱠᱟᱱᱟᱜ ᱯᱚᱨᱤᱵᱮᱥ ᱵᱟᱹᱱᱩᱜ ᱠᱷᱟᱹᱛᱤᱨ ᱛᱮ ᱚᱱᱠᱟ ᱵᱟᱹᱧ ᱠᱷᱮᱞ ᱛᱮᱦᱮᱱ ᱜᱮᱭᱟ।
ᱦᱳᱭ ᱟᱫᱚ ᱱᱚᱣᱟ ᱦᱚᱸ ᱠᱟᱛᱷᱟ ᱠᱟᱱ ᱜᱮᱭᱟ ᱜᱚᱝᱠᱮ, ᱚᱠᱛᱚ ᱥᱚᱸᱜᱮ ᱚᱠᱛᱚ ᱥᱟᱶ ᱥᱟᱶ ᱛᱮ ᱡᱟᱦᱟᱸ ᱱᱚᱣᱟ ᱠᱷᱮᱞᱳᱱᱰ ᱜᱤᱫᱽᱨᱟᱹ ᱚᱠᱛᱚ ᱫᱚ ᱚᱱᱠᱟ ᱞᱮᱠᱟ ᱪᱮᱫ ᱦᱚᱸ ᱠᱟᱹᱢᱤ ᱠᱚ ᱵᱟᱝ ᱛᱟᱦᱮᱱ ᱠᱟᱱ ᱛᱮᱸ ᱦᱚᱛᱮᱡ ᱛᱮ ᱱᱚᱝᱠᱟ ᱠᱷᱮᱞ ᱠᱚ ᱥᱟᱶ ᱡᱚᱯᱲᱟᱣᱮᱢ ᱛᱟᱦᱮᱸ ᱛᱟᱦᱮᱸ ᱞᱮ ᱡᱚᱛᱚ ᱦᱚᱲ ᱜᱮ ᱢᱮᱱᱠᱷᱟᱱ ᱱᱮᱛᱟᱨ ᱫᱚ ᱡᱚᱛᱚ ᱦᱚᱲ ᱜᱮ ᱛᱤᱱᱟᱹᱜ ᱵᱚᱱ ᱦᱟᱨᱟ ᱤᱫᱤᱜ ᱠᱟᱱᱟ ᱤᱱᱟᱹᱜ ᱜᱮ ᱦᱟᱸᱜ ᱠᱟᱹᱢᱤ ᱠᱚᱦᱚᱸ ᱥᱮ ᱱᱤᱡᱮ ᱪᱮᱛᱟᱱ ᱢᱮᱫᱴᱮᱱ ᱫᱟᱭᱤᱛᱛᱚ ᱦᱤᱡᱩᱜ ᱠᱟᱱᱟ᱾ ᱛᱚ ᱚᱱᱟ ᱦᱚᱛᱮᱜ ᱛᱮ ᱱᱚᱣᱟ ᱠᱚ ᱪᱮᱛᱟᱱ ᱨᱮ ᱢᱟᱱᱮ ᱥᱟᱦᱟᱜ ᱦᱩᱭᱩᱜ ᱠᱟᱱᱟ᱾ ᱦᱮᱸᱥᱮ ᱟᱢ ᱪᱮᱜ ᱠᱟᱢ ᱢᱚᱱᱮᱭᱟᱫᱟ ᱜᱚᱝᱠᱮ?
ᱮᱠᱫᱚᱢ ᱥᱟᱹᱨᱤ ᱠᱟᱛᱷᱟ ᱜᱮ ᱩᱸ ᱱᱤᱛᱚᱜ ᱫᱚ ᱧᱮᱞ ᱞᱮᱠᱷᱟᱱ ᱦᱩᱰᱤᱧ ᱩᱢᱮᱨ ᱨᱮ ᱡᱟ ᱵᱚᱱ ᱠᱷᱮᱞ ᱟᱠᱟᱱᱟ ᱚᱱᱟ ᱢᱮᱱᱴᱟᱞᱤᱴᱤ ᱨᱮ ᱥᱮ ᱚᱝᱠᱟ ᱦᱟᱸ ᱚᱱᱟ ᱡᱤᱭᱚᱱ ᱨᱮᱫᱚ ᱟᱹᱰᱤ ᱵᱚᱱ ᱨᱟᱹᱥᱠᱟᱹᱣ ᱠᱟᱫᱟ ᱟᱹᱰᱤ ᱵᱚᱱ ᱠᱷᱮᱹᱞ ᱟᱠᱟᱱᱟ ᱢᱮᱱᱠᱷᱟᱱ ᱱᱤᱛᱚᱜ ᱦᱟᱨᱟ ᱦᱮᱞᱟᱜ ᱠᱟᱱᱟ ᱵᱚᱱ ᱥᱮ ᱟᱵᱚᱣᱟᱜ ᱟ ᱪᱤᱱᱛᱟᱹ ᱫᱷᱟᱨᱟ ᱥᱮ ᱢᱤᱫᱴᱟᱝ ᱚᱱᱟ ᱦᱚᱸ ᱵᱚᱫᱚᱞᱚᱜ ᱠᱟᱱ ᱛᱟᱵᱚᱱᱟ ᱥᱟᱶᱛᱮ ᱯᱟᱨᱤᱵᱟᱨᱤᱠ ᱢᱤᱫᱴᱟᱝ ᱪᱟᱯ ᱛᱚ ᱡᱟᱦᱟᱸᱭ ᱚᱲᱟᱜ ᱨᱮ ᱱᱚᱝᱠᱟ ᱠᱟᱹᱢᱤ ᱠᱩ ᱵᱟᱹᱱᱩᱜ-ᱟ ᱥᱮ ᱩᱱᱠᱩ ᱫᱚ ᱦᱟᱸᱜ
ᱮᱢᱚᱱ ᱟᱵᱚ ᱪᱮᱛᱟᱱ ᱜᱮ ᱪᱟᱯ ᱯᱟᱲᱟᱜ ᱠᱟᱱ ᱛᱟᱵᱚᱱᱟ ᱚᱱᱟ ᱫᱚ ᱦᱟᱸᱜ ᱟᱥᱛᱮ ᱟᱥᱛᱮ ᱦᱤᱡᱩᱜ ᱠᱟᱱᱟ ᱥᱮ ᱵᱷᱟᱨ ᱠᱚ ᱟᱫᱚ ᱚᱱᱟ ᱞᱟᱹᱜᱤᱫ ᱛᱮ ᱱᱤᱛᱚᱜ ᱫᱚ ᱦᱟᱸᱜ ᱟᱭᱢᱟ ᱠᱤᱪᱷᱩ ᱚᱱᱠᱟ ᱧᱮᱞ ᱞᱟᱜᱟᱜ ᱠᱟᱱᱟ ᱪᱮᱜ ᱠᱟᱛᱮ ᱮᱸ ᱠᱟᱹᱣᱰᱤ ᱵᱚᱱ ᱤᱱᱠᱟᱢ ᱫᱟᱲᱮᱭᱟᱜ-ᱟ ᱥᱮ ᱜᱮ ᱚᱱᱠᱟᱱᱟᱜ ᱢᱤᱫᱴᱟᱝ ᱟᱵᱚᱣᱟᱜ ᱮᱥᱴᱮᱴᱟᱥ ᱱᱚᱝᱠᱟ ᱵᱚᱱ ᱫᱚᱦᱚ ᱫᱟᱲᱮᱜ-ᱟ ᱟᱵᱚᱣᱟᱜ ᱴᱟᱝ ᱚᱝᱠᱟ ᱡᱟᱭᱜᱟ ᱨᱮᱵᱚᱱ ᱪᱟᱞᱟᱣ ᱫᱟᱲᱮᱜ ᱢᱟ᱾ ᱦᱮᱸ ᱟᱫᱚ ᱦᱟᱸᱜ ᱞᱟᱹᱭ ᱞᱮᱠᱷᱟᱱ ᱫᱚ ᱦᱟᱸᱜ ᱚᱞᱚᱜ ᱯᱟᱲᱦᱟᱣ ᱛᱮᱦᱚᱸ ᱥᱟᱶᱛᱮ ᱮᱸ ᱱᱚᱝᱠᱟ ᱢᱟ ᱠᱷᱮᱞᱳᱰ ᱠᱟᱛᱮᱜ ᱦᱚᱸᱵᱚᱱ ᱨᱟᱠᱟᱵ ᱫᱟᱲᱮᱜ ᱜᱮᱭᱟ ᱟᱫᱚ ᱚᱠᱟ ᱚᱠᱟ ᱡᱟᱭᱜᱟ ᱨᱮᱫᱚ ᱮᱸ ᱚᱠᱚᱭ ᱢᱟᱹᱱᱢᱤ ᱠᱚᱫᱚ ᱦᱟᱸᱜ ᱟᱵᱚ ᱠᱷᱮᱞᱳᱰ ᱛᱮᱦᱚᱸ ᱠᱚ ᱨᱟᱠᱟᱵ ᱠᱟᱱ ᱜᱮᱭᱟ᱾ ᱟᱫᱚ ᱦᱟᱸᱜ ᱠᱷᱮᱞᱳᱰ ᱫᱚ ᱚᱱᱠᱟ ᱵᱟᱹᱲᱤᱡ ᱡᱤᱱᱤᱥ ᱫᱚ ᱵᱟᱝ ᱠᱟᱱᱟ ᱱᱟᱯᱟᱭ ᱠᱟᱱ ᱜᱮᱭᱟ, ᱥᱟᱶᱛᱮ ᱟᱫᱚ ᱟᱫᱚᱢ ᱠᱚᱫᱚ ᱦᱳᱭ ᱜᱚᱝᱠᱮ᱾
ᱦᱳᱭ ᱟᱫᱚ ᱱᱚᱝᱠᱟ ᱞᱮᱠᱟᱧ ᱢᱮᱱᱟ ᱜᱚᱝᱠᱮ ᱠᱷᱮᱞᱳᱰ ᱢᱟ ᱮᱱᱛᱮᱫ ᱵᱟᱹᱲᱤᱡ ᱡᱤᱱᱤᱥ ᱦᱚᱸ ᱵᱟᱝ ᱠᱟᱱᱟ᱾ ᱟᱫᱚ ᱱᱚᱝᱠᱟ ᱞᱮᱠᱟ ᱟᱵᱚ ᱢᱟᱻᱥ ᱨᱮᱸᱜᱮᱡ ᱚᱲᱮᱡ ᱦᱚᱸ ᱨᱮᱸᱜᱮᱡ ᱟᱸ ᱚᱲᱟᱜ ᱨᱮᱱ ᱜᱤᱫᱟᱹᱨ ᱠᱟᱱᱟ ᱵᱚᱱ ᱛᱚ ᱟᱵᱚ ᱟᱵᱚ ᱢᱟ ᱱᱚᱠᱟ ᱞᱮᱠ ᱟ ᱠᱷᱮᱞᱳᱱᱰ ᱞᱟᱭᱤᱱ ᱛᱮ ᱡᱩᱫᱤᱢ ᱪᱟᱞᱟᱜ-ᱟ ᱢᱟᱱᱮ ᱠᱟᱹᱟᱭᱰᱤ ᱠᱚ ᱞᱟᱜ-ᱟ ᱚᱱᱠᱟ ᱡᱩᱫᱤ ᱢᱟᱨᱟᱝ ᱡᱟᱭᱜᱟ ᱥᱮᱜᱮᱢ ᱪᱟᱞᱟᱜ-ᱟ ᱮᱱᱠᱷᱟᱱ ᱫᱚ ᱟᱢᱫᱚ ᱚᱱᱟ ᱡᱟᱭᱜᱟ ᱨᱮ ᱪᱟᱞᱟᱜ ᱞᱟᱹᱜᱤᱫ ᱚᱱᱠᱟ ᱞᱮᱠᱟ᱾ ᱠᱟᱹᱣᱰᱤ ᱠᱚ ᱞᱟᱜᱟᱜ ᱥᱟᱶᱛᱮ ᱟᱭᱢᱟ ᱟᱭᱢᱟ ᱞᱮᱠᱟ ᱜᱚᱲᱚ ᱥᱚᱯᱚᱦᱚᱫ ᱠᱚ ᱞᱟᱜᱟᱜ-ᱟ ᱡᱟᱦᱟᱸ ᱫᱚ ᱟᱵᱚᱨᱮᱱ ᱚᱲᱟᱜ ᱦᱚᱲ ᱠᱚ ᱢᱟᱱᱮ ᱚᱱᱥ ᱚᱱᱟ ᱚᱱᱛᱮ ᱫᱚ ᱢᱟᱱᱮ ᱩᱱ ᱤᱱᱟᱹᱜ ᱵᱟᱝᱠᱚ ᱟᱨ ᱟᱵᱚᱨᱮᱱ ᱚᱲᱟᱜ ᱦᱚᱲ ᱫᱚᱠᱚ ᱢᱚᱱᱮᱭᱟ ᱡᱮ ᱠᱷᱮᱞᱩᱱ ᱠᱟᱛᱮᱫ ᱫᱚ ᱚᱱᱠᱟ ᱞᱮᱠᱟ ᱡᱟᱦᱟᱱᱟᱜ ᱫᱚ ᱢᱟᱨᱟᱝ ᱠᱤᱪᱩ ᱫᱚ ᱵᱟᱢ ᱠᱚᱨᱟᱣ ᱠᱮᱭᱟ ᱦᱳᱭᱥᱮ ᱟᱨ ᱞᱮᱠᱟ ᱚᱱᱟ ᱦᱚᱛᱮᱜ ᱛᱮᱜᱮ ᱟᱵᱚ ᱠᱚᱫᱚ ᱦᱟᱸᱜ ᱢᱤᱫᱴᱟᱝ ᱪᱟᱪᱟ ᱵᱟᱵᱚᱱ ᱪᱟᱞᱟᱜ ᱠᱟᱱᱟ᱾ ᱚᱞᱚᱜ ᱯᱟᱲᱦᱟᱣ ᱥᱮᱫ ᱜᱮ ᱦᱟᱸᱜ ᱵᱟᱹᱲᱛᱤ ᱫᱚ ᱚᱲᱟᱜ ᱦᱚᱲ ᱜᱮᱠᱚ ᱢᱚᱱᱮᱭᱟ ᱟ ᱠᱟᱱᱟ ᱡᱮ ᱟᱵᱚᱣᱟᱜ ᱯᱟᱲᱦᱟᱣ ᱠᱟᱛᱮ ᱪᱟᱠᱨᱤ ᱧᱟᱢ ᱦᱩᱭ ᱵᱟᱹᱵᱩ ᱚᱱᱮ ᱚᱱᱚᱠ ᱡᱮ ᱵᱚᱨᱮᱱ ᱚᱲᱟᱜ ᱦᱚᱲ ᱫᱚ ᱱᱚᱣᱟ ᱚᱞᱚᱜ ᱯᱟᱲᱦᱟᱣ ᱜᱮ ᱥᱮ ᱮᱴᱟᱜ ᱠᱟᱹᱢᱤ ᱠᱚᱨᱮ ᱫᱚ ᱩᱱᱟᱹᱜ ᱵᱟᱠᱚ ᱠᱩᱪᱟᱹᱣᱟᱜ-ᱟ᱾
ᱦᱩᱸ᱾ ᱥᱟᱹᱨᱤ ᱜᱮ ᱜᱚᱝᱠᱮ ᱚᱱᱟ ᱫᱚ ᱟᱹᱰᱤ ᱥᱟᱨᱤ ᱠᱟᱛᱷᱟ ᱜᱮᱵᱤᱱ ᱞᱟᱹᱭ ᱠᱮᱜ-ᱟ᱾ ᱦᱮᱸ ᱟᱫᱚ ᱦᱟᱸᱜ ᱱᱚᱣᱟ ᱠᱚ᱾ ᱢᱮᱱ ᱞᱮᱠᱷᱟᱱ ᱫᱚ ᱦᱟᱸᱜ ᱜᱟᱨᱡᱮᱱ ᱥᱮ ᱜᱚ ᱵᱟᱵᱟ ᱫᱚ ᱮᱠᱪᱩᱞᱤ ᱠᱚ ᱢᱮᱱ ᱜᱮᱭᱟ᱾ ᱦᱮᱸ ᱠᱷᱮᱞᱳᱰ ᱠᱟᱛᱮᱜ ᱫᱚ ᱪᱮᱫ ᱦᱩᱭᱩᱜ-ᱟ ᱥᱮ? ᱚᱝᱠᱟ ᱫᱟᱬᱟ ᱠᱟᱛᱮᱫ ᱫᱚ ᱪᱮᱫ ᱦᱩᱭᱩᱜ-ᱟ? ᱟᱫᱚ ᱦᱟᱸᱜ ᱚᱞᱚᱜ ᱯᱟᱲᱦᱟᱜ ᱜᱮ ᱦᱟᱸᱜ ᱚᱞᱚᱜ ᱯᱟᱲᱦᱟᱜ ᱪᱮᱛᱟᱱ ᱜᱮ ᱵᱮᱥᱤ ᱫᱚᱠᱚ ᱡᱳᱨ ᱯᱮ ᱮᱢᱟ, ᱢᱮᱱᱟᱠᱚ ᱚᱞᱚᱜ ᱯᱟᱲᱦᱟᱣ ᱯᱮ, ᱚᱞᱚᱜ ᱯᱟᱲᱦᱟᱣ ᱠᱟᱛᱮ ᱱᱟᱱᱟ ᱦᱩᱱᱟᱹᱨ ᱵᱮᱱᱟᱜ ᱯᱮ ᱟᱭᱢᱟ ᱞᱮᱠᱟᱱ ᱪᱮᱛᱟᱱ ᱯᱚᱫ ᱨᱮ ᱠᱟᱹᱢᱤ ᱯᱮ᱾ ᱤᱱᱟᱹ ᱠᱚᱜᱮ ᱜᱚᱝᱠᱮ᱾
ᱛᱟᱦᱞᱮ ᱠᱟᱹᱢᱤ ᱥᱚᱢᱚᱭ ᱱᱚᱝᱠᱟ ᱦᱟᱸᱜ᱾ ᱟᱨ ᱪᱮᱫᱟᱜ ᱵᱟᱝᱢᱟ ᱧᱮᱞᱚᱜ ᱠᱟᱱᱟ ᱱᱮᱛᱟᱨ ᱟᱸᱻ ᱦᱮᱸ ᱜᱤᱫᱽᱨᱟᱹ ᱠᱚ ᱚᱱᱠᱟ ᱞᱮᱠᱟ ᱵᱚᱞ ᱠᱚ ᱠᱷᱮᱞᱳᱱᱰ ᱠᱟᱱᱟ, ᱵᱚᱞ ᱠᱷᱮᱞᱳᱱᱰ ᱠᱟᱛᱮ ᱟᱫᱚ ᱩᱱᱠᱩ ᱫᱚ ᱚᱱᱠᱟ ᱞᱮᱠᱟ ᱠᱞᱟᱵᱽ ᱠᱚᱨᱮ ᱦᱚᱸ ᱵᱟᱠᱚ ᱠᱷᱮᱞᱳᱜ ᱠᱟᱱᱟ, ᱦᱚᱸᱜ-ᱚᱭ ᱚᱱᱟ ᱞᱳᱠᱟᱞ ᱴᱩᱨᱱᱟᱢᱮᱱᱴ ᱠᱚᱨᱮ ᱜᱮᱠᱚ ᱠᱷᱮᱞᱳᱜ ᱠᱟᱱᱟ᱾ ᱠᱷᱮᱹᱞ ᱠᱟᱛᱮᱜ ᱠᱷᱮᱹᱞ ᱥᱮᱱᱛᱮ ᱚᱞᱚᱜ ᱯᱟᱲᱦᱟᱣ ᱠᱷᱚᱱ ᱠᱚ ᱪᱷᱩᱰᱟᱹᱨᱚᱜ ᱠᱟᱱᱟ᱾ ᱟᱨ ᱚᱞᱚᱜ ᱯᱟᱲᱦᱟᱣ ᱠᱷᱚᱱ ᱪᱷᱩᱰᱟᱹᱨ ᱠᱟᱛ ᱛᱮᱜ ᱢᱟᱱᱮᱻ ᱟᱫᱚ ᱚᱱᱠᱟ ᱞᱮᱠᱟ ᱡᱚᱛᱷᱟᱛ ᱡᱟᱭᱜᱟ ᱨᱮᱢᱟ ᱵᱟᱠ ᱵᱟᱠᱚ ᱥᱮᱴᱮᱨᱚᱜ ᱠᱟᱱᱟ᱾ ᱮᱱᱛᱮᱫ ᱟᱠᱚᱣᱟᱜ ᱞᱟᱭᱤᱯᱷ ᱦᱚᱸ ᱚᱱᱠᱟ ᱞᱮᱠᱟ ᱢᱟᱱᱮ ᱵᱮᱠᱟᱨ ᱜᱤᱰᱤᱜ ᱠᱟᱱ ᱛᱟᱠᱚᱣᱟ ᱛᱚ, ᱱᱚᱣᱟ ᱦᱚᱛᱮᱜ ᱛᱮ ᱟᱵᱚᱨᱮᱱ ᱟᱭᱳ-ᱵᱟᱵᱟ ᱠᱚ ᱢᱚᱱᱮᱭᱮᱫᱟ ᱡᱮ ᱵᱟᱝ ᱱᱚᱣᱟ ᱫᱚ ᱵᱟᱝ ᱴᱷᱤᱠᱚᱜ ᱠᱟᱱᱟ ᱚᱱᱟ ᱦᱚᱛᱮᱜ ᱛᱮ ᱟᱨ ᱪᱮᱫ ᱟᱨ ᱱᱚᱣᱟ ᱢᱟ ᱟᱵᱚ ᱵᱷᱟᱨᱚᱛ ᱫᱤᱥᱚᱢ ᱨᱮᱫᱚ ᱱᱚᱣᱟ ᱯᱷᱩᱴᱵᱚᱞ ᱠᱷᱮᱞᱳᱱᱰ ᱫᱚ ᱚᱻ ᱥᱚᱨᱠᱟᱨ ᱦᱚᱸ ᱚᱱᱮ ᱚᱝᱠᱟ᱾ ᱜᱚᱲᱚ ᱵᱟᱭ ᱮᱢᱟᱜ ᱠᱟᱱᱟ ᱦᱮᱸ ᱥᱮ᱾ ᱮᱴᱟᱜ ᱮᱴᱟᱜ ᱫᱤᱥᱚᱢ ᱠᱚᱨᱮ ᱫᱚ ᱱᱚᱣᱟ ᱠᱷᱮᱞᱚᱱᱰ ᱪᱮᱛᱟᱱ ᱨᱮᱦᱚᱸ ᱢᱟᱱᱮ ᱚᱱᱛᱮ ᱨᱮᱱ ᱥᱚᱨᱠᱟᱨ ᱠᱚ ᱢᱟᱱᱮ ᱚᱱᱟ ᱪᱮᱛᱟᱱ ᱨᱮᱦᱚᱸ ᱟᱹᱰᱤ ᱦᱮᱸ ᱱᱟᱯᱟᱭ ᱢᱤᱫᱴᱮᱱ ᱥᱩᱵᱤᱫᱷᱟ ᱥᱮ ᱚᱱ ᱠᱟ ᱢᱤᱫᱴᱮᱱ ᱜᱚᱲᱚ ᱥᱚᱯᱚᱦᱚᱫ ᱮ ᱮᱢᱟ ᱠᱚᱣᱟᱭ᱾ ᱢᱮᱱᱠᱷᱟᱱ ᱟᱵᱚ ᱱᱚᱸᱰᱮ ᱫᱚ ᱚᱱᱠᱟ ᱞᱮᱠᱟ ᱤᱱᱟᱹᱜ ᱜᱚᱲᱚ ᱥᱚᱯᱚᱦᱚᱫ ᱵᱟᱝ ᱛᱟᱸᱦᱮᱱᱟ᱾
ᱴᱷᱤᱠ ᱜᱮ ᱥᱟᱹᱨᱤ ᱜᱮ ᱜᱚᱝᱠᱮ ᱱᱚᱣᱟ ᱫᱚ ᱮᱠᱫᱚᱢ ᱥᱟᱹᱨᱤ ᱠᱟᱛᱷᱟ ᱠᱟᱱ ᱜᱮᱭᱟ᱾
ᱟᱪᱪᱷᱟ ᱜᱚᱝᱠᱮ ᱛᱟᱦᱞᱮ ᱦᱩᱰᱤᱧ ᱩᱢᱮᱹᱨ ᱨᱮᱱᱟᱜ ᱡᱚᱛᱚ ᱠᱷᱚᱱᱟᱜ ᱚᱝᱠᱟᱱᱟᱜ ᱪᱮᱫ ᱠᱷᱮᱞᱳᱸᱰ ᱟᱢᱫᱚ ᱟᱹᱰᱤᱢ ᱠᱩᱥᱤᱭᱟᱜ ᱛᱟᱸᱦᱮᱱᱟ? ᱚᱱᱟ ᱫᱤᱥᱟᱹ ᱢᱮᱱᱟᱜ ᱛᱟᱢᱟ ᱦᱩᱰᱤᱧ ᱩᱢᱮᱹᱨ ᱨᱮ ᱪᱮᱫ ᱮᱢ ᱠᱷᱮᱹᱞ ᱞᱮᱫ ᱛᱟᱦᱮᱸᱫ?
ᱦᱳᱭ ᱦᱳᱭ ᱦᱮᱸ, ᱦᱮᱸ ᱚᱱᱠᱟ ᱞᱮᱠᱟ ᱢᱟ ᱦᱩᱰᱤᱧ ᱩᱢᱮᱹᱨ ᱨᱮ ᱟᱹᱰᱤᱜᱟᱱ ᱠᱷᱮᱞᱚᱱᱰ ᱜᱮ ᱠᱷᱮᱹᱞ ᱦᱩᱭ ᱠᱟᱱᱟ᱾ ᱚᱱᱠᱟ ᱞᱮᱠᱟ ᱢᱮᱱ ᱜᱟᱱᱚᱜ-ᱟ ᱡᱟᱦᱟᱸ ᱫᱚ ᱱᱮᱛᱟᱨ ᱫᱚ ᱠᱷᱮᱹᱞ ᱦᱚᱸ ᱡᱟᱹᱱᱤᱡ ᱵᱟᱠᱚ ᱠᱷᱮᱞᱳᱜ ᱠᱟᱱᱟ ᱚᱱᱠᱟ᱾ ᱦᱮᱸ ᱥᱩᱭ ᱛᱚᱯᱟ, ᱡᱟᱦᱟᱸ ᱫᱚ ᱵᱟᱹᱞᱤᱨᱮ ᱥᱩᱭ ᱛᱚᱯᱟ ᱛᱟᱯᱚᱨᱮ ᱦᱩᱭᱩᱜ ᱠᱟᱱᱟ ᱥᱟᱠᱟᱢ ᱩᱸ ᱥᱟᱠᱟᱢ ᱩᱠᱩ, ᱛᱟᱯᱚᱨᱮ ᱦᱩᱭᱩᱜ ᱠᱟᱱᱟ ᱵᱟᱹᱦᱩ ᱠᱩᱢᱲᱩ, ᱚᱝᱠᱟ ᱞᱮᱠᱟᱱᱟᱜ ᱟᱭᱢᱟ ᱠᱷᱮᱹᱞ ᱜᱮ ᱛᱟᱦᱮᱸ ᱠᱟᱱᱟ ᱛᱚ᱾ ᱱᱚᱣᱟ ᱠᱚ ᱢᱩᱫᱽ ᱨᱮ ᱜᱤᱫᱽᱨᱟᱹ ᱩᱠᱛᱚ ᱨᱮᱫᱚ ᱤᱧ ᱫᱚ ᱚᱱᱟ ᱤᱭᱟᱹ ᱠᱷᱮᱹᱞᱤᱧ ᱠᱩᱥᱤᱭᱟᱜ ᱛᱟᱦᱮᱸᱜ, ᱠᱟᱵᱟᱰᱤ ᱠᱷᱮᱹᱞ ᱤᱧ ᱫᱚ ᱫᱚᱢᱮ ᱜᱤᱧ ᱠᱩᱥᱤᱭᱟᱜ ᱛᱟᱦᱮᱸᱜ ᱤᱧ ᱫᱚ᱾ ᱟᱢ ᱫᱚ ᱛᱟᱦᱞᱮ ᱪᱮᱫ ᱠᱷᱮᱹᱞ ᱚᱱᱠᱟ?
ᱦᱳᱭ ᱜᱚᱝᱠᱮ ᱡᱟᱦᱟᱸ ᱠᱚᱢ ᱞᱟᱹᱭ ᱠᱮᱜ-ᱟ ᱱᱚᱣᱟ ᱠᱚᱦᱚᱸ ᱢᱮᱱᱟᱜ ᱜᱮᱭᱟ᱾ ᱤᱱᱟᱹ ᱪᱷᱟᱰᱟ ᱮᱴᱟᱜ ᱦᱚᱸ ᱢᱮᱱᱟᱜ ᱜᱮᱭᱟ᱾ ᱡᱮᱢᱚᱱ ᱮᱢ ᱞᱟᱹᱭ ᱠᱮᱜ-ᱟ ᱥᱩᱭ ᱛᱚᱯᱟ ᱥᱟᱶᱛᱮ ᱦᱮᱸ ᱚᱱᱟ ᱥᱟᱠᱟᱢ ᱥᱟᱠᱟᱢ ᱪᱤᱠᱟᱹ
ᱦᱳᱭ ᱦᱳᱭ ᱥᱟᱹᱨᱤ ᱜᱮ, ᱮᱠᱟᱞ ᱜᱮ ᱨᱟᱹᱥᱠᱟᱹ ᱟᱱᱟᱜ ᱜᱮ ᱛᱟᱦᱮᱸᱜ᱾ ᱪᱮᱫ ᱮᱢ ᱢᱮᱱ ᱫᱟ?
ᱤᱱᱟᱹ ᱥᱟᱶᱛᱮ ᱟᱭᱢᱟ ᱞᱮᱠᱟᱱᱟᱜ ᱦᱩᱰᱤᱧ ᱩᱢᱮᱨ ᱨᱮᱫᱚ ᱦᱟᱸᱜ ᱢᱟᱨᱵᱮᱞ ᱠᱚᱦᱚᱸ ᱠᱷᱮᱞᱳ ᱦᱩᱭᱩᱜ ᱛᱟᱦᱮᱸᱱ ᱜᱮᱭᱟ᱾
ᱦᱩᱸ,
ᱦᱸ, ᱢᱟᱨᱵᱮᱞ ᱠᱷᱮᱞ ᱥᱟᱶᱛᱮ ᱦ, ᱯᱷᱩᱴᱵᱚᱞ ᱠᱷᱮᱞ ᱢᱟ ᱛᱟᱦᱮᱸ ᱠᱟᱱ ᱜᱮ ᱩᱱ ᱚᱠᱛᱚ ᱫᱚ ᱯᱷᱩᱴᱵᱚᱞ ᱵᱟᱝ ᱛᱟᱦᱮᱸᱱ ᱨᱮᱦᱚᱸ ᱦᱸ ᱦᱟᱸᱰᱮ ᱱᱟᱰᱮ ᱠᱷᱚᱱᱟᱜ ᱪᱤᱠ ᱪᱤᱠᱤ ᱦᱟᱞᱟᱝ ᱠᱟᱛᱮᱫ ᱦᱚᱸ ᱟᱨᱠᱤ ᱵᱮᱱᱟᱣ ᱦᱩᱭᱩᱜ ᱠᱟᱱ ᱛᱟᱦᱮᱸᱱᱟ᱾ ᱵᱚᱞ ᱟᱨ ᱚᱱᱟᱜᱮ ᱛᱷᱤᱭᱟᱹ ᱵᱟᱲᱟᱭ ᱦᱩᱭᱩᱜ ᱠᱟᱱ ᱛᱟᱦᱮᱸᱱᱟ ᱥᱮᱛᱟᱜ ᱠᱷᱚᱱᱟᱜ ᱜᱮ᱾ ᱞᱟᱹᱭ ᱠᱷᱟᱱ ᱫᱚ ᱩᱱ ᱚᱠᱛᱚ ᱢᱟᱼᱼ ᱯᱩᱭᱥᱟᱹ ᱚᱵᱷᱟᱵ ᱛᱮᱦᱚᱸ ᱡᱟᱦᱟᱸᱱᱟᱜ ᱯᱷᱩᱴᱵᱚᱞ ᱦᱚᱸ ᱵᱟᱝ ᱧᱟᱢᱚᱜᱼᱟ, ᱥᱮ ᱵᱮᱰᱢᱤᱱᱴᱚᱱ ᱦᱚᱸ ᱵᱟᱢ ᱧᱟᱢᱟ ᱟᱫᱚ ᱪᱤᱠᱟᱹᱭᱟᱢ ᱠᱷᱮᱞ ᱦᱩᱭᱩᱜᱼᱟ᱾ ᱚᱱᱠᱟᱜᱮ ᱦᱟᱭ ᱚᱸᱰᱮ ᱪᱤᱠ ᱪᱤᱠᱤ ᱠᱚ ᱦᱟᱞᱟᱝ ᱠᱟᱛᱮ ᱡᱟᱨᱣᱟ ᱠᱟᱛᱮ ᱵᱮᱱᱟᱣ ᱠᱟᱛᱮ ᱛᱷᱤᱭᱟᱹ ᱵᱟᱲᱟ ᱪᱚᱞᱚ ᱠᱷᱮᱞ ᱢᱮ,
ᱮᱠᱟᱞ ᱮᱠᱟᱞ ᱥᱟᱹᱨᱤᱜᱮ ᱱᱚᱣᱟ ᱫᱚ ᱟᱹᱰᱤ ᱥᱟᱹᱨᱤ ᱠᱟᱛᱷᱟᱢ ᱢᱮᱱ ᱠᱮᱫᱟ ᱩᱱ ᱚᱠᱛᱚ ᱢᱟ ᱱᱮᱛᱟᱨ ᱦᱚᱸ ᱦᱟᱸᱜ ᱯᱷᱩᱴᱵᱚᱞ ᱠᱚ ᱱᱮᱛᱟᱨ ᱢᱟ ᱚᱱᱠᱟ ᱞᱮᱠᱟ ᱤᱱᱟᱹᱜ ᱞᱟᱦᱟᱛᱮ ᱞᱮᱠᱟ ᱫᱚ ᱠᱟᱹᱣᱰᱤ ᱨᱮᱱᱟᱜ ᱚᱵᱷᱟᱵ ᱢᱟ ᱵᱟᱹᱱᱩᱜ ᱟᱠᱟᱜᱼᱟ᱾ ᱩᱱ ᱫᱚ ᱯᱟᱹᱦᱤᱞ ᱫᱚ ᱯᱷᱩᱴᱵᱚᱞ ᱠᱤᱨᱤᱧ ᱢᱟᱱᱮ ᱢᱤᱫᱴᱮᱱ ᱟᱹᱰᱤ ᱢᱟᱨᱟᱝ ᱵᱮᱯᱟᱨ ᱛᱟᱦᱮᱸ ᱠᱟᱱᱟ, ᱟᱨᱚ ᱟᱢ ᱫᱚ ᱪᱮᱫ ᱠᱚ ᱪᱤᱠᱟᱹᱭ ᱛᱟᱦᱮᱸᱱᱟ ᱚᱱᱟ ᱯᱞᱟᱥᱴᱤᱠ ᱠᱚ ᱦᱟᱞᱟᱝ ᱡᱟᱣᱨᱟ ᱠᱟᱛᱮᱫ ᱦᱮᱸ ᱟᱫᱚ ᱦᱮᱸ, ᱚᱱᱠᱟ ᱞᱮᱠᱟ ᱞᱟᱹᱴᱩ ᱦᱚᱲ ᱠᱚ ᱢᱮᱱᱟᱜ ᱠᱚᱣᱟ ᱥᱮ ᱚᱲᱟᱜ ᱦᱚᱲ ᱦᱚᱸ ᱚᱱᱠᱟ ᱪᱮᱫ ᱛᱚ ᱯᱷᱩᱴᱵᱚᱞ ᱠᱚ ᱵᱮᱱᱟᱣ ᱟᱹᱱᱤᱡ ᱠᱟᱱ ᱛᱟᱦᱮᱸᱱᱟ, ᱪᱤᱠᱪᱤᱠᱤ ᱠᱚ ᱦᱟᱞᱟᱝ ᱤᱫᱤ ᱢᱮ ᱟᱫᱚ ᱩᱱᱤ ᱡᱟᱦᱟᱸᱭ ᱫᱚ ᱵᱟᱵᱟ ᱤᱧ ᱵᱟᱵᱟ ᱟᱨ‌ ᱪᱮᱫ ᱩᱱᱤ ᱜᱮ ᱟᱫᱚ ᱚᱱᱟ ᱯᱷᱩᱴᱵᱚᱞ ᱵᱮᱱᱟᱣ ᱠᱟᱛ ᱯᱷᱩᱴᱵᱚᱞᱮ ᱵᱮᱱᱟᱣ ᱟᱢᱟᱭ ᱟᱫᱚ ᱚᱱᱟᱜᱮ ᱢᱟᱱᱮ ᱩᱱ ᱚᱠᱛᱚ ᱫᱚ ᱟᱹᱰᱤ ᱨᱟᱹᱥᱠᱟᱹ᱾ ᱯᱞᱟᱥᱴᱤᱠ ᱠᱷᱚᱡ, ᱟᱨ ᱚᱱᱟᱜᱮ ᱯᱩᱨᱟᱹ ᱫᱚᱢᱮ ᱠᱷᱮᱞ ᱵᱟᱲᱟ ᱦᱩᱭᱩᱜ ᱠᱟᱱ ᱛᱟᱦᱮᱸᱫ ᱛᱤᱭᱟᱹ ᱵᱟᱲᱟ ᱦᱩᱭᱩᱜ ᱠᱟᱱ ᱛᱟᱦᱮᱸᱫ᱾ ᱢᱮᱱᱠᱷᱟᱱ ᱱᱮᱛᱟᱨ ᱫᱚ ᱧᱮᱞᱚᱜ ᱠᱟᱱᱟ ᱚᱱᱠᱟ ᱞᱮᱠᱟ ᱫᱚ ᱚᱱᱟ ᱯᱞᱟᱥᱴᱤᱠ ᱨᱮᱱᱟᱜ ᱯᱷᱩᱴᱵᱚᱞ ᱠᱚᱫᱚ ᱵᱟᱠᱚ ᱠᱷᱮᱞᱳᱜ ᱠᱟᱱᱟ ᱜᱚᱝᱠᱮ?
ᱮᱠᱫᱚᱢ ᱵᱷᱟᱜᱤ ᱠᱟᱛᱷᱟ ᱜᱚᱝᱠᱮ ᱮᱠᱫᱚᱢ ᱥᱟᱹᱨᱤ ᱜᱮ,
ᱟᱢ ᱤᱧ ᱫᱩᱧ ᱢᱚᱱᱮᱭᱟ ᱜᱚᱝᱠᱮ ᱟᱵᱚᱜᱮ ᱞᱟᱥᱴ ᱡᱟᱹᱱᱤᱡ ᱵᱚᱱ ᱛᱟᱦᱮᱸᱫ ᱠᱟᱱᱟ, ᱚᱱᱠᱟ ᱡᱟᱦᱟᱸᱭ ᱵᱤᱱᱟᱹ ᱢᱳᱵᱟᱭᱤᱞ ᱯᱷᱳᱱ ᱛᱮᱜᱮ ᱤᱭᱟᱹ ᱛᱟᱵ ᱟᱠᱟᱱ ᱛᱟᱵᱚᱱᱟ᱾ ᱤᱭᱟᱹ ᱜᱤᱫᱽᱨᱟᱹ ᱩᱢᱮᱨ ᱛᱟᱰᱠᱟᱱ ᱱᱮᱛᱟᱨ ᱢᱟ, ᱦᱮᱸ,
ᱦᱮᱸ ᱜᱚᱝᱠᱮ ᱟᱫᱚ ᱱᱮᱛᱟᱨ ᱢᱟ ᱧᱮᱞ ᱞᱮᱠᱷᱟᱱ ᱦᱩᱰᱤᱧ ᱠᱷᱚᱱᱟᱜ ᱜᱮ ᱦᱟᱸᱜ ᱱᱚᱣᱟ ᱠᱚᱫᱚ ᱠᱷᱮᱞᱳᱰ ᱢᱟ ᱪᱮᱛᱟᱱ ᱡᱳᱨ ᱢᱟ ᱵᱟᱠᱚ ᱮᱢᱮᱫ ᱠᱟᱱ ᱥᱮ ᱵᱟᱠᱚ ᱠᱷᱮᱞᱳᱰ ᱠᱟᱱᱟ ᱚᱱᱠᱟ ᱵᱷᱟᱵ ᱛᱮ ᱫᱚ᱾ ᱟᱫᱚ ᱱᱮᱛᱟᱨ ᱢᱟ ᱦᱩᱰᱤᱧ ᱠᱷᱚᱱᱟᱜ ᱜᱮ ᱦᱟᱸᱟᱜ ᱢᱳᱵᱟᱭᱤᱞ᱾ ᱢᱳᱵᱟᱭᱤᱞ ᱨᱮ ᱱᱟᱱᱟ ᱦᱩᱱᱟᱹᱨ ᱜᱮᱢ ᱧᱟᱢᱚᱜ ᱠᱟᱱᱟ ᱛᱚ ᱟᱠᱤ ᱟᱹᱰᱤ ᱠᱚ ᱟᱫᱚ ᱦᱟᱸᱜ ᱩᱱᱟᱹᱜ ᱫᱚ ᱦᱟᱸᱜ ᱚᱱᱟ ᱚᱱᱠᱟᱱᱟᱜ ᱡᱟᱭᱜᱟ ᱨᱮᱫᱚ ᱵᱟᱝ ᱠᱚ ᱪᱟᱞᱟᱣ ᱞᱟᱹᱜᱤᱫᱚᱜ ᱠᱟᱱᱟ ᱡᱮᱢᱚᱱ ᱟᱵᱚ ᱡᱟᱦᱟᱸ ᱠᱚᱵᱚᱱ ᱠᱷᱮᱞ ᱟᱠᱟᱫᱟ ᱦᱩᱰᱤᱧ ᱩᱢᱮᱨ ᱨᱮ ᱟᱨᱠᱤ᱾
ᱮᱠᱟᱞ, ᱮᱠᱟᱞ, ᱱᱮᱛᱟᱨ ᱢᱟ ᱧᱮᱞᱚᱜ ᱠᱟᱱᱟ ᱚᱠᱟᱨᱮ ᱢᱳᱵᱟᱭᱤᱞ ᱨᱮ ᱟᱭᱢᱟ ᱞᱮᱠᱟᱱ ᱚᱱᱞᱟᱭᱤᱱ ᱚᱱᱠᱟ, ᱠᱷᱮᱞᱳᱸᱰ ᱠᱚ ᱦᱮᱱᱟᱜ ᱟᱠᱟᱜᱼᱟ ᱯᱷᱨᱤ ᱯᱷᱟᱭᱟᱨ, ᱚ ᱟᱭᱢᱟ ᱞᱮᱠᱟᱱᱟᱜ ᱚᱱᱠᱟᱱᱟᱜ ᱢᱮᱱᱟᱜ ᱟᱠᱟᱫᱟ ᱚᱱᱟ ᱠᱚᱜᱮ ᱵᱟᱹᱲᱛᱤ ᱠᱚ ᱠᱷᱮᱞᱳᱜ ᱠᱟᱱᱟ᱾ ᱜᱤᱫᱽᱨᱟᱹ ᱥᱟᱶ ᱾
ᱥᱟᱹᱨᱤᱜᱮ ᱜᱚᱢᱠᱮ ᱟᱫᱚ ᱱᱚᱣᱟ ᱞᱟᱹᱜᱤᱫ ᱛᱮᱫᱚ ᱦᱟᱸᱜ ᱪᱮᱫ ᱢᱮᱱᱟᱢ ᱱᱚᱣᱟ ᱫᱚ ᱢᱮᱱ ᱦᱚᱸ ᱵᱟᱝ ᱞᱟᱹᱠᱛᱤ ᱠᱟᱱᱟ ᱟᱨ ᱢᱮᱱ ᱦᱚᱸ ᱞᱟᱹᱠᱛᱤ ᱠᱟᱱ ᱜᱮᱭᱟ ᱾ ᱠᱷᱮᱞᱳᱰ ᱞᱟᱹᱠᱛᱤ ᱠᱟᱱᱟ ᱦᱩᱰᱤᱧ ᱩᱢᱮᱨ ᱨᱮ ᱾ ᱜᱟᱨᱡᱮᱱ ᱠᱚᱦᱚᱸ ᱠᱚ ᱜᱤᱫᱽᱨᱟᱹ ᱠᱚᱠᱚ ᱢᱟᱱᱟ ᱠᱚᱜᱮᱭᱟ ᱟᱫᱚ ᱜᱤᱫᱽᱨᱟᱹ